ᱦᱮᱞᱳ
ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ ᱜᱚᱢᱠᱮ
ᱦᱩᱸ ᱱᱟᱯᱟᱭ ᱜᱮ ᱟᱸᱡᱚᱢᱚᱜ ᱠᱟᱱᱟ ᱛᱚ ᱨᱚᱲ
ᱦᱳᱭ ᱜᱚᱢᱠᱮ ᱟᱸᱡᱚᱢᱚᱜ ᱠᱟᱱ ᱜᱮᱭᱟ ᱱᱟᱯᱟᱭ ᱜᱮ ᱟᱹᱞᱤᱧᱟᱜ ᱴᱷᱤᱠ ᱜᱮᱵᱮᱱ ᱟᱸᱡᱚᱢᱮᱫᱼᱟ ᱛᱚ
ᱦᱳᱭ ᱟᱸᱡᱚᱢᱮᱫᱼᱟ ᱞᱤᱧ ᱟᱹᱰᱤ ᱦᱟᱸᱜ ᱯᱷᱟᱨᱪᱟ ᱥᱟᱹᱦᱤᱡ ᱜᱮ
ᱟᱪᱷᱟ ᱟᱪᱷᱟ ᱦᱮᱸ ᱦᱮᱸ ᱛᱚ ᱛᱟᱦᱚᱞᱮ ᱜᱚᱝᱠᱮ ᱞᱟᱹᱭ ᱵᱮᱱ
ᱢᱮᱱᱮᱫᱼᱟ ᱞᱤᱧ ᱛᱟᱦᱚᱞᱮ ᱛᱮᱦᱮᱧ ᱢᱟ ᱚᱱᱠᱟ ᱢᱟ ᱦᱩᱞ ᱢᱟᱦᱟ ᱠᱟᱱ ᱫᱚ
ᱦᱳᱭ ᱜᱚᱝᱠᱮ ᱛᱤᱦᱤᱧ ᱢᱟ ᱦᱩᱞ
ᱪᱮᱫ ᱞᱮᱠᱟ ᱛᱟᱦᱚᱞᱮ ᱪᱮᱫ ᱞᱮᱠᱟ ᱯᱮ ᱢᱟᱱᱟᱣ ᱵᱟᱛᱟᱣ ᱵᱟᱲᱟ ᱠᱮᱜᱼᱟ ᱥᱮ ᱵᱟᱝᱜᱮ ᱚᱱᱟ ᱠᱚ ᱵᱟᱨᱮᱛᱮ ᱠᱟᱹᱴᱤᱡ ᱞᱟᱹᱭ ᱵᱤᱱ
ᱦᱳᱭ ᱜᱚᱝ ᱠᱮᱻ ᱛᱤᱦᱤᱧ ᱢᱟ ᱦᱩᱞ ᱢᱟᱦᱟ ᱢᱟᱱᱟᱣ ᱫᱚ ᱢᱮᱱ ᱜᱟᱱᱚᱜᱼᱟ ᱵᱷᱟᱜᱮ ᱜᱮ ᱢᱟᱱᱟᱣ ᱵᱟᱲᱟ ᱦᱳᱭ ᱮᱱ ᱜᱮᱭᱟ ᱛᱮᱦᱮᱧ ᱫᱟᱜ ᱛᱮ ᱛᱮᱦᱤᱧ ᱫᱚ ᱢᱟᱱᱟᱣ ᱞᱮᱠᱟᱱᱟᱜ ᱫᱤᱱ ᱠᱟᱱ ᱜᱮᱭᱟ ᱥᱮ ᱟᱵᱚᱣᱟᱜ ᱫᱚ
ᱦᱳᱭ ᱦᱳᱭ ᱦᱳᱭ ᱦᱳᱭ
ᱛᱟᱦᱚᱞᱮ ᱢᱟᱱᱟᱣ ᱫᱚ ᱵᱷᱟᱜᱮ ᱜᱮ ᱛᱟᱞᱦᱮ ᱢᱟᱱᱟᱣ ᱫᱚ ᱵᱷᱟᱜᱮ ᱜᱮ ᱦᱩᱭᱱᱟ ᱢᱮᱱᱠᱷᱟᱱ ᱛᱟᱨᱟᱥᱤᱧ ᱚᱠᱛᱚ ᱮᱠᱴᱩ ᱥᱮᱨᱢᱟ ᱡᱟᱹᱲᱤ ᱠᱷᱟᱹᱛᱤᱨ ᱮᱴᱠᱮ ᱴᱚᱬᱮ ᱥᱤᱨᱡᱟᱹᱣ ᱵᱟᱲᱟ ᱞᱮᱱ ᱜᱮᱭᱟ
ᱛᱟᱞᱦᱮ ᱠᱷᱟᱱ ᱫᱚ ᱚᱱᱟ ᱫᱟᱜ ᱡᱟ ᱮᱴᱠᱮ ᱴᱚᱲᱮ ᱥᱮᱨᱢᱟ ᱡᱟᱹᱲᱤ ᱠᱚ ᱦᱟᱹᱥᱩᱨ ᱛᱟᱭᱚᱢ ᱴᱷᱤᱠ ᱥᱟᱺᱦᱤᱡ ᱜᱮ ᱯᱟᱨᱚᱢ ᱟᱠᱟᱱᱟ ᱠᱟᱹᱢᱤ ᱠᱚᱫᱚ ᱢᱮᱱ ᱜᱟᱱᱚᱜᱼᱟ
ᱚᱻ ᱚ
ᱛᱟᱦᱞᱮ ᱜᱚᱝᱠᱮ ᱟᱯᱮ ᱥᱮᱜ ᱜᱮ ᱪᱮᱫ ᱞᱮᱠᱟ?
ᱦᱮᱸᱻ ᱟᱞᱮ ᱥᱮᱱ ᱦᱚᱸ ᱚᱱᱠᱟ ᱫᱚ ᱦᱟᱸᱜ ᱦᱩᱞ ᱢᱟᱦᱟ ᱫᱚ ᱚᱱᱠᱟ ᱫᱚ ᱢᱟᱱᱟᱣ ᱵᱟᱛᱟᱣ ᱵᱟᱲᱟ ᱦᱩᱭᱮᱱ ᱜᱮᱭᱟ
ᱟᱸᱻᱪᱪᱷᱟ
ᱟᱨ ᱟᱞᱮ ᱥᱤᱜ ᱫᱚ ᱚᱱᱠᱟ ᱮᱴᱠᱮᱴᱚᱬᱮ ᱠᱚᱫᱚ ᱵᱟᱝ ᱦᱩᱭ ᱠᱟᱱᱟ ᱟᱰᱤ ᱱᱟᱹᱭ ᱛᱮ ᱱᱟᱯᱟᱭ ᱛᱮᱜᱮ ᱢᱟᱱᱟᱣ ᱵᱟᱛ ᱦᱩᱭᱱᱟ ᱱᱮᱥ ᱞᱮᱠᱟ ᱫᱚ
ᱦᱮᱸ ᱟᱪᱪᱷᱟ ᱟᱪᱪᱷᱟ ᱱᱟᱯᱟᱭ ᱠᱟᱛᱷᱟ ᱜᱮ ᱛᱟᱦᱞᱮ ᱦᱩᱸ
ᱟᱨ ᱛᱟᱦᱞᱮ ᱦᱩᱞ ᱦᱩᱞ ᱢᱟᱦᱟ ᱞᱟᱥᱟᱲ ᱦᱮᱫ ᱛᱮ ᱚᱱᱠᱟ ᱟᱹᱰᱤ ᱟᱭᱢᱟ ᱞᱮᱠᱟᱱ ᱟᱸ ᱡᱮᱞᱮᱠᱟ ᱟᱸ ᱡᱮᱞᱮᱠᱟ ᱚᱱᱠᱟ ᱵᱮᱡᱷᱟ ᱛᱩᱧ ᱠᱚ ᱥᱮ ᱦᱩᱞ ᱢᱟᱦᱟ ᱵᱟᱨᱮ ᱛᱮ ᱢᱤᱫ ᱵᱟᱨ ᱥᱮᱨᱮᱧ ᱠᱚ ᱚᱱᱟ ᱠᱚᱫᱚ ᱪᱮᱫᱠᱟ ᱦᱩᱭ ᱵᱟᱲᱟ ᱞᱮᱱᱟ ᱪᱷᱮ ᱵᱟᱝ-ᱜᱮ?
ᱦᱩᱭ ᱫᱚ ᱜᱚᱝᱠᱮ ᱥᱟᱱᱟᱢᱟᱜ ᱜᱮ ᱥᱟᱯᱲᱟᱣ ᱫᱚ ᱥᱟᱯᱲᱟᱣ ᱦᱩᱭ ᱞᱮᱱ ᱜᱮᱭᱟ ᱢᱮᱱᱠᱷᱟᱱ ᱱᱚᱜᱼᱚᱭ ᱡᱮ ᱞᱤᱧ ᱞᱟ. ᱭ ᱟᱵᱮᱱ ᱠᱟᱱ ᱫᱟᱜᱽ ᱡᱟᱹᱲᱤ ᱠᱷᱟᱹᱛᱤᱨ ᱮᱠᱴᱩ ᱮᱴᱠᱮᱴᱚᱬᱮ ᱥᱤᱨᱡᱟᱹᱣ ᱞᱮᱱᱟ ᱚᱱᱟ ᱮᱴᱠᱮ-ᱴᱚᱬᱮ ᱠᱷᱟᱹᱛᱤᱨ ᱜᱮ ᱡᱟᱦᱟᱸ ᱫᱚ ᱠᱚ ᱚᱱᱟ ᱵᱮᱡᱷᱟ ᱛᱩᱧ ᱵᱮᱡᱷᱟ ᱛᱩᱧ ᱫᱚ ᱵᱟᱝ ᱦᱩᱭ ᱞᱮᱱᱟ ᱟᱨᱠᱤ ᱛᱟᱦᱞᱮ ᱠᱷᱟᱱ ᱚᱱᱟ ᱵᱷᱮᱜᱟᱨ ᱦᱚᱸ ᱡᱮ ᱢᱮᱱ ᱜᱟᱱᱚᱜᱼᱟ ᱡᱟᱦᱟᱸ ᱫᱚᱵᱚ ᱚᱱᱚᱲᱦᱮ ᱥᱮ ᱚᱱᱟ ᱤᱫᱤ ᱠᱟᱛᱮᱫ ᱢᱤᱫ ᱵᱟᱨ ᱠᱟᱛᱷᱟ ᱢᱤᱫ ᱵᱟᱨ ᱠᱟᱛᱷᱟ ᱜᱟᱞᱚᱪ ᱜᱟᱞᱢᱟᱨᱟᱣ ᱥᱮ ᱢᱤᱫ ᱵᱟᱨᱭᱟ ᱥᱮᱨᱮᱧ ᱡᱟᱦᱟᱸ ᱫᱚ ᱥᱟᱶᱛᱟ ᱨᱮᱭᱟᱜ ᱚᱱᱟ ᱠᱚᱫᱚ ᱦᱩᱭ ᱵᱟᱲᱟᱭᱮᱱ ᱜᱮᱭᱟ ᱾ ᱚᱱᱟ ᱵᱮᱡᱷᱟ ᱛᱩᱧ ᱜᱮ ᱥᱮᱨᱢᱟ ᱡᱟᱹᱲᱤ ᱠᱷᱟᱹᱛᱤᱨ ᱚᱱᱟ ᱫᱚ ᱵᱟᱝᱞᱮ ᱥᱟ. ᱛ ᱤᱭᱟᱹᱣ ᱫᱟᱲᱮᱭᱟᱫᱟ ᱾
ᱚ ᱦᱚ ᱦᱚ
ᱵᱟᱠᱷᱟᱱ ᱫᱚ ᱡᱟᱣ ᱥᱮᱨᱢᱟ ᱫᱚ ᱴᱷᱤᱠ ᱴᱷᱟᱠ ᱜᱮ ᱦᱩᱭ ᱟᱠᱟᱱᱟ, ᱱᱤᱭᱟᱹ ᱵᱟᱨ ᱜᱮ ᱱᱚᱜᱼᱚ ᱱᱚᱝᱠᱟᱭᱱᱟ ᱟᱨᱠᱤ ᱾
ᱦᱳᱭ ᱦᱳᱭ ᱦᱳᱭ ᱾
ᱛᱟᱦᱞᱮ ᱜᱚᱝᱠᱮ ᱟᱯᱮ ᱥᱮᱫ ᱫᱚ ᱪᱮᱫ ᱞᱮᱠᱟ ᱪᱮᱫ ᱠᱚ ᱦᱩᱭ ᱵᱟᱲᱟ ᱞᱮᱱᱟ?
ᱦᱚᱸ ᱟᱞᱮ ᱥᱮᱱ ᱦᱚᱸ ᱚᱱᱠᱟ ᱫᱚ ᱦᱩᱸ ᱵᱮᱡᱷᱟ ᱛᱩᱧ ᱦᱩᱭ ᱵᱟᱲᱟᱭᱮᱱ ᱜᱮᱭᱟ ᱟᱨ ᱚᱱᱮ ᱟᱹᱵᱤᱱ ᱵᱤᱱ ᱢᱮᱱ ᱠᱮᱫ ᱞᱮᱠᱟ ᱡᱟᱦᱟᱸ ᱚᱱᱚᱲᱦᱮᱸ ᱠᱚ ᱟᱨ ᱵᱟᱝ ᱦᱩᱞ ᱢᱟᱦᱟ ᱤᱫᱤ ᱠᱟᱛᱮ ᱢᱤᱫᱵᱟᱨ ᱠᱟᱛᱷᱟ ᱨᱚᱲ, ᱟᱫᱚ ᱚᱱᱟ ᱫᱚ ᱥᱟᱱᱟᱢᱟᱜ ᱜᱮ ᱦᱩᱭ ᱮᱱᱟ ᱾
ᱟᱪᱪᱷᱟ ᱾
ᱟᱞᱮ ᱡᱟᱦᱟᱸ ᱱᱚᱰᱮᱞᱮ ᱢᱟᱱᱟᱣᱟ ᱦᱩᱞ ᱢᱟᱦᱟ, ᱥᱮ ᱦᱩᱞ ᱢᱟᱦᱟ ᱞᱟᱥᱟᱲᱦᱮᱫ ᱛᱮ ᱡᱟᱦᱟᱸ ᱞᱮ ᱦᱩᱭ ᱦᱚᱪᱚᱭᱟ ᱦᱩᱸ ᱵᱮᱡᱷᱟ ᱛᱩᱧ ᱨᱮᱱᱟᱜ ᱠᱟᱛᱷᱟ ᱦᱟᱸᱜ ᱟᱫᱚ ᱚᱱᱟ ᱫᱚ ᱦᱟᱸᱜ ᱟᱞᱮ ᱱᱚᱰᱮ ᱫᱚ ᱦᱟᱸᱜ ᱠᱚᱲᱟ ᱟᱨ ᱠᱩᱲᱤ ᱵᱟᱱᱟᱨᱟᱜ ᱜᱮ ᱦᱟᱸᱜ ᱞᱮ ᱦᱩᱭ ᱦᱚᱪᱚᱭ ᱜᱮᱭᱟ ᱾ ᱟᱫᱚ ᱟᱯᱮ ᱚᱸᱰᱮ ᱱᱟᱜ ᱪᱮᱫ ᱞᱮᱠᱟ ᱠᱟᱱᱟ ᱠᱟᱹᱴᱤᱡ ᱞᱟᱹᱭᱵᱤᱱ?
ᱵᱟᱱᱟᱨᱟᱜ ᱜᱮᱞᱮ ᱥᱟᱯᱲᱟᱣ ᱞᱮᱫᱟ ᱱᱤᱭᱟᱹ ᱫᱷᱟᱹᱣ ᱫᱚ ᱾ ᱢᱮᱱᱠᱷᱟᱱ ᱦᱩᱭ ᱢᱟ ᱚᱱᱮ ᱚᱱᱠᱟ ᱵᱟᱝ ᱦᱩᱭᱞᱮᱱ ᱾ ᱵᱟᱠᱷᱟᱱ ᱥᱟᱯᱲᱟᱣ ᱫᱚ ᱵᱟᱱᱟᱨᱟᱜ ᱜᱮᱞᱮ ᱥᱟᱯᱲᱟᱣ ᱞᱮᱱ ᱜᱮᱭᱟ ᱾
ᱦᱳᱭ ᱦᱳᱭ ᱾ ᱟᱨ ᱜᱚᱝᱠᱮ ᱛᱟᱦᱚᱞᱮ ᱚᱱᱠᱟ ᱟᱹᱰᱤ ᱟᱭᱢᱟ ᱴᱚᱴᱷᱟ ᱠᱚᱨᱮ ᱧᱮᱞ ᱦᱩᱭ ᱟᱠᱟᱱᱟ, ᱮ ᱦᱩᱞ ᱢᱟᱦᱟ ᱫᱚ ᱡᱚᱛᱚ ᱦᱚᱲ ᱜᱮᱵᱚᱱ ᱵᱟᱲᱟᱭᱟ ᱪᱮᱫ ᱫᱤᱱ ᱠᱟᱱᱟ ᱾ ᱛᱚᱵᱮ ᱦᱩᱞ ᱢᱟᱦᱟ ᱵᱟᱨᱮ ᱛᱮᱢᱟ ᱟᱵᱚᱣᱟᱜ ᱚᱨᱠᱮᱥᱴᱟᱨ ᱥᱮ ᱨᱟᱹᱥᱠᱟᱹ ᱨᱮᱱᱟᱜ ᱮᱱᱮᱡ ᱥᱮᱨᱮᱧ ᱚᱱᱟ ᱠᱚᱢᱟ ᱵᱟᱝ ᱠᱟᱱ ᱛᱟᱵᱚᱱᱟ ᱥᱮ, ᱟᱫᱚ ᱚᱱᱠᱟ ᱟᱭᱢᱟ ᱴᱚᱴᱷᱟ ᱴᱚᱴᱷᱟ ᱠᱚᱨᱮ ᱧᱮᱞ ᱦᱩᱭ ᱟᱠᱟᱱᱟ ᱡᱮ, ᱱᱚᱝᱠᱟ ᱦᱩᱞ ᱢᱟᱦᱟ ᱞᱟᱥᱟᱲᱦᱮᱫ ᱛᱮ ᱱᱚᱣᱟ ᱠᱚ ᱠᱚ ᱦᱩᱭ ᱦᱚᱪᱚᱭᱮᱫᱟ ᱾ ᱱᱚᱣᱟ ᱠᱚ ᱟᱵᱮᱱ ᱛᱤᱱᱟᱹᱜ ᱵᱮᱥ ᱥᱮ ᱛᱤᱱᱟᱹᱜ ᱵᱟᱹᱲᱤᱡ ᱵᱮᱱ ᱢᱮᱛᱟᱜᱼᱟ? ᱱᱚᱣᱟ ᱜᱮ ᱠᱟᱹᱴᱤᱡ ᱵᱮᱱ ᱜᱟᱞᱚᱪ ᱠᱟᱛᱮ ᱵᱮᱱ ᱟᱸᱡᱚᱢ ᱟᱹᱞᱤᱧ ᱠᱷᱟᱱ ᱟᱹᱰᱤ ᱱᱟᱯᱟᱭ ᱠᱚᱜ ᱠᱮᱭᱟ ᱦᱩᱱᱟᱹᱝ᱾
ᱵᱟᱝ ᱜᱚᱝᱠᱮ ᱱᱚᱣᱟ ᱫᱚ ᱟᱹᱞᱤᱧᱟᱜ ᱢᱚᱛ ᱛᱮᱦᱚᱸ ᱩᱱ ᱵᱮᱥ ᱫᱚ ᱵᱟᱟᱹᱞᱤᱧ ᱢᱮᱛᱟᱜᱼᱟ ᱾ ᱪᱮᱫᱟᱜ ᱥᱮ ᱱᱚᱣᱟ ᱠᱚᱫᱚ ᱛᱮᱦᱮᱧ ᱞᱮᱠᱟᱱᱟᱜ ᱫᱤᱱ ᱨᱮᱫᱚ ᱱᱚᱣᱟ ᱠᱚᱫᱚ ᱵᱟᱝ ᱠᱟᱱᱟ ᱾ ᱦᱳᱭᱥᱮ ᱾
ᱦᱳᱭ ᱦᱳᱭ ᱾
ᱪᱮᱫᱟᱜ ᱥᱮ ᱛᱤᱦᱮᱧ ᱞᱮᱠᱟᱱ ᱫᱤᱱ ᱨᱮᱜᱮ ᱡᱟᱦᱟᱸ ᱫᱚ ᱤᱝᱨᱮᱡᱽ ᱵᱤᱨᱩᱫᱽ ᱨᱮ ᱟᱵᱚᱨᱮᱱ ᱵᱤᱨ ᱥᱤᱛᱩ ᱥᱮ ᱠᱟᱹᱱᱩ ᱛᱟᱹᱠᱤᱱ ᱡᱟᱦᱟᱸ ᱞᱟᱹᱲᱦᱟᱹᱭ ᱠᱤᱱ ᱥᱟᱯᱲᱟᱣ ᱞᱮᱫ ᱟᱴᱟᱥᱚ ᱯᱚᱭ ᱯᱚᱧᱪᱟᱱᱱᱚ ᱥᱟᱞᱨᱮ ᱚᱱᱟ ᱞᱟᱹᱲᱦᱟᱹᱭ ᱫᱚ ᱛᱮᱦᱤᱧᱟᱜ ᱫᱤᱱ ᱠᱷᱚᱱᱜᱮ ᱮᱛᱚᱦᱚᱵ ᱞᱮᱱᱟ ᱾ ᱛᱟᱦᱚᱞᱮ ᱢᱮᱱ ᱜᱟᱱᱚᱜᱼᱟ ᱛᱮᱦᱮᱧ ᱫᱚ ᱟᱵᱚᱣᱟᱜ ᱦᱩᱞ ᱢᱟᱦᱟ ᱫᱚᱵᱚᱱ ᱢᱟᱱᱟᱣᱮᱫᱟ ᱱᱚᱣᱟ ᱫᱚ ᱟᱵᱚᱣᱟᱜ ᱞᱟᱹᱲᱦᱟᱹᱭ ᱨᱮᱱᱟᱜ ᱡᱟᱱᱟᱢ ᱫᱤᱱ ᱞᱮᱠᱟᱭ ᱢᱮᱱ ᱜᱟᱱᱚᱜᱼᱟ ᱱᱚᱣᱟ ᱫᱚ ᱦᱳᱭ ᱥᱮ ᱾
ᱦᱳᱭ ᱦᱳᱭ ᱦᱳᱭ ᱾
ᱪᱮᱫᱟᱜ ᱥᱮ ᱛᱮᱦᱤᱧᱟᱜ ᱫᱤᱱ ᱠᱷᱚᱱ ᱜᱮ ᱡᱟᱦᱟᱸ ᱫᱚ ᱦᱩᱞ ᱠᱤᱱ ᱮᱦᱚᱵ ᱞᱮᱜᱼᱟ ᱾ ᱛᱟᱦᱚᱞᱮ ᱞᱟᱹᱲᱦᱟᱹᱭ ᱨᱮᱱᱟᱜ ᱡᱟᱱᱟᱢ ᱫᱤᱱ ᱦᱚᱸ ᱢᱮᱱ ᱜᱟᱱᱚᱜᱼᱟ ᱾ ᱦᱮᱸ, ᱦᱭᱭᱥᱮ, ᱛᱟᱦᱚᱞᱮ ᱱᱚᱝᱠᱟᱱᱟᱜ ᱫᱤᱱ ᱨᱮᱫᱚ ᱚᱱᱟ ᱠᱚᱫᱚ ᱟᱹᱞᱤᱧᱟᱜ ᱢᱚᱛ ᱛᱮᱫᱚ ᱵᱟᱝ ᱜᱮ ᱟᱨᱠᱤ ᱵᱟᱝ ᱦᱩᱭᱩᱜ ᱜᱮ ᱵᱮ ᱵᱷᱟᱹᱜᱤᱭᱟ ᱟᱫᱚ ᱦᱩᱭ ᱫᱚ ᱦᱩᱭ ᱵᱟᱲᱟᱜ ᱠᱟᱱ ᱜᱮᱭᱟ ᱵᱤᱵᱷᱤᱱᱚ ᱴᱚᱴᱷᱟ ᱠᱚᱨᱮ ᱧᱮᱞᱚᱜ ᱠᱟᱱ ᱜᱮᱭᱟ ᱢᱮᱱᱠᱷᱟᱱ ᱟᱫᱚ ᱢᱟ ᱪᱮᱫ ᱵᱮᱱ ᱤᱭᱟ ᱚᱱᱟ ᱫᱚ ᱟᱨ ᱪᱤᱠᱟᱹᱛᱮ ᱵᱟᱵᱮᱱ ᱫᱟᱲᱮᱭᱟᱜᱼᱟ ᱥᱮ
ᱦᱳᱭ ᱦᱳᱭ ᱟᱫᱚ ᱚᱱᱟ ᱡᱩᱫᱤ ᱠᱟᱹᱴᱤᱡ ᱵᱮᱱ ᱞᱟᱹᱭ ᱞᱮᱠᱷᱟᱱ ᱚᱱᱟ ᱡᱩᱫᱤ ᱚᱱᱟ ᱥᱩᱫᱷᱨᱟᱹᱜᱱ ᱨᱮᱱᱟᱜ ᱟᱨ ᱪᱮᱫ ᱚᱠᱟ ᱞᱮᱠᱟᱱ ᱰᱟᱦᱟᱨ ᱛᱮᱵᱚᱱ ᱛᱟᱲᱟᱢ ᱞᱮᱠᱷᱟᱱ ᱱᱚᱣᱟ ᱫᱤᱥᱚᱢ ᱨᱮᱱ ᱟᱭᱢᱟ ᱟᱭᱢᱟ ᱴᱚᱴᱷᱟ ᱠᱚᱨᱮᱱ ᱦᱚᱲ ᱵᱚᱱ ᱢᱤᱫ ᱦᱚᱪᱚ ᱫᱟᱲᱮᱭᱟ ᱠᱚᱣᱟ ᱡᱮ ᱱᱚᱣᱟ ᱦᱩᱞ ᱪᱮᱫ ᱠᱟᱱᱟ ᱚᱱᱟ ᱵᱟᱨᱮ ᱛᱮᱵᱚᱱ ᱵᱟᱲᱟᱭ ᱦᱚᱪᱚ ᱠᱚᱣᱟ ᱚᱠᱟ ᱞᱮᱠᱟᱱ ᱰᱟᱦᱟᱨ ᱛᱮᱵᱚᱱ ᱛᱟᱲᱟᱢ ᱞᱮᱠᱷᱟᱱ ᱱᱚᱣᱟ ᱟᱨ ᱪᱮᱫ ᱥᱚᱢᱵᱷᱚᱵ ᱠᱚᱜ ᱠᱮᱭᱟ
ᱦᱳᱭ ᱜᱚᱝᱠᱮ ᱚᱱᱟ ᱦᱚᱸ ᱠᱟᱛᱷᱟ ᱠᱟᱱ ᱜᱮᱭᱟ ᱢᱮᱱᱠᱷᱟᱱ ᱟᱹᱞᱤᱧ ᱦᱚᱸ ᱩᱱᱟᱹᱜ ᱮᱠᱴᱟ ᱪᱮᱫ ᱞᱤᱧ ᱢᱮᱛᱟ ᱵᱮᱱᱟ ᱟᱹᱠᱤᱞ ᱫᱚ ᱵᱟᱹᱱᱩᱜ ᱟᱠᱟᱫ ᱛᱟᱹᱞᱤᱧᱟ ᱦᱳᱭᱥᱮ ᱛᱟᱣ ᱟᱹᱞᱤᱧᱟᱜ ᱡᱟᱦᱟᱸᱞᱤᱧ ᱵᱩᱡᱟ ᱢᱮᱱ ᱜᱟᱱᱚᱜᱼᱟ ᱱᱚᱣᱟ ᱫᱚ ᱟᱵᱚ ᱫᱚ ᱥᱤᱠᱷᱱᱟᱹᱛ ᱨᱮᱱᱟᱜ ᱠᱷᱟᱴᱚ ᱠᱷᱟᱹᱛᱤᱨ ᱜᱮ ᱱᱚᱝᱠᱟ ᱫᱚ ᱦᱩᱭᱩᱜ ᱾ ᱠᱟᱱᱟ ᱦᱳᱭ ᱥᱮ ᱾ ᱟᱵᱚ ᱟᱵᱚ ᱡᱩᱫᱤ ᱥᱤᱠᱷᱱᱟᱹᱛ ᱴᱷᱤᱠ ᱥᱟᱺᱦᱤᱡ ᱵᱚᱱ ᱟᱨᱡᱟᱣ ᱫᱟᱲᱮᱭᱟᱜᱼᱟ, ᱥᱮ ᱟᱵᱚ ᱵᱷᱟᱜᱮ ᱵᱟᱹᱲᱤᱡ ᱵᱩᱡᱽ ᱵᱚᱱ ᱥᱮᱬᱟᱭᱟ ᱡᱮ ᱛᱤᱱ ᱦᱟᱹᱵᱤᱡ ᱱᱚᱣᱟ ᱵᱷᱟᱜᱮ ᱵᱟᱹᱲᱤᱡ ᱡᱤᱱᱤᱥᱴᱟᱜ ᱥᱮ ᱥᱤᱠᱷᱱᱟᱹᱛ ᱴᱷᱤᱠ ᱥᱟᱺᱦᱤᱡ ᱵᱟᱵᱚᱱ ᱟᱨᱡᱟᱣᱮᱫ ᱩᱱ ᱜᱷᱟᱹᱲᱤᱡ ᱫᱚ ᱚᱦᱚ ᱵᱚᱱ ᱤᱭᱟᱹ ᱠᱮᱭᱟ
ᱦᱳᱭ ᱦᱳᱭ ᱦᱳᱭ
ᱟᱵᱚ ᱢᱟᱲᱟᱝ ᱥᱤᱠᱷᱱᱟᱹᱛ ᱥᱮᱪᱮᱫᱚᱜ ᱦᱩᱭᱩᱜ ᱛᱟᱵᱚᱱᱟ ᱵᱷᱟᱜᱮ ᱵᱟᱹᱲᱤᱡ ᱵᱩᱡᱽ ᱥᱮᱬᱟᱭ ᱦᱩᱭᱩᱜ ᱛᱟᱵᱚᱱᱟ ᱤᱱᱟᱹ ᱛᱟᱭᱚᱢ ᱜᱮ ᱥᱟᱱᱟᱢᱟᱜ ᱵᱚᱱ ᱴᱷᱤᱠᱟᱹ ᱫᱟᱲᱮᱭᱟᱜ-ᱟ
ᱦᱳᱭ ᱦᱳᱭ ᱦᱳᱭ ᱟᱫᱚ ᱟᱹᱞᱤᱧᱟᱜ ᱢᱮᱱᱛᱮᱫᱚ ᱡᱟᱦᱟᱸ ᱡᱤᱱᱤᱥ ᱵᱚᱱ ᱠᱟᱹᱢᱤ ᱞᱟᱹᱜᱤᱫᱚᱜ ᱠᱟᱱ ᱫᱚ ᱱᱚᱣᱟ ᱨᱮᱱᱟᱜ ᱱᱚᱣᱟ ᱱᱚᱣᱟ ᱵᱟᱨᱮᱛᱮ ᱠᱟᱹᱴᱤᱡ ᱵᱮᱥ ᱴᱷᱤᱠ ᱵᱟᱲᱟᱭ ᱞᱟᱹᱠᱛᱤᱜ ᱠᱟᱱ ᱛᱟᱵᱚᱱᱟ
ᱦᱮᱸ ᱚᱱᱟ ᱢᱟ ᱠᱟᱛᱷᱟ ᱠᱟᱱ ᱜᱮᱭᱟ ᱵᱟᱝ ᱵᱟᱲᱟᱭ ᱠᱷᱟᱹᱛᱤᱨ ᱜᱮᱛᱚ ᱱᱚᱣᱟ ᱠᱚ ᱡᱤᱱᱤᱥ ᱫᱚ ᱦᱩᱭᱩᱜ ᱠᱟᱱᱟ ᱥᱮ ᱜᱚᱝᱠᱮ ᱥᱟᱱᱟᱢ ᱜᱮ ᱡᱩᱫᱤ ᱥᱤᱠᱷᱱᱟᱹᱛ ᱛᱟᱦᱮᱸ ᱠᱚᱜ ᱛᱟᱵᱚᱱᱟ ᱥᱮ ᱦᱩᱞ ᱤᱫᱤ ᱠᱟᱛᱮᱫ ᱥᱮ ᱥᱟᱱᱟᱢᱟᱜ ᱤᱫᱤ ᱠᱟᱛᱮᱫ ᱜᱮ ᱠᱤᱪᱷᱩ ᱨᱮᱦᱚᱸ ᱵᱮᱥᱤᱠ ᱡᱤᱱᱤᱥ ᱡᱩᱫᱤ ᱡᱚᱛᱚ ᱦᱚᱲᱟᱜ ᱜᱮ ᱵᱟᱲᱟᱭ ᱛᱟᱦᱮᱸ ᱠᱚᱜ ᱛᱟᱵᱚᱱᱟ ᱛᱟᱦᱚᱞᱮ ᱜᱚᱢᱠᱮ ᱱᱤᱛᱚᱜ ᱱᱚᱜ-ᱚᱭ ᱱᱚᱣᱟ ᱡᱤᱱᱤᱥ ᱠᱚᱫᱚ ᱵᱟᱝ ᱦᱩᱭ ᱠᱚᱜ-ᱟ ᱥᱮ ᱚᱱᱟ ᱜᱮᱞᱤᱧ ᱢᱮᱱᱮᱫ ᱠᱟᱱᱟ ᱡᱟᱦᱟᱸ ᱫᱚ ᱥᱤᱠᱷᱱᱟᱹᱛ ᱟᱵᱚ ᱢᱟᱲᱟᱝ ᱟᱨᱡᱟᱣ ᱞᱟᱜᱟᱣ ᱵᱚᱱᱟ ᱥᱮ ᱚᱠᱟᱴᱟᱜ ᱫᱚ ᱵᱮᱥ ᱵᱚᱱ ᱠᱟᱹᱢᱤᱭᱮᱫᱟ ᱥᱮ ᱚᱠᱟᱴᱟᱜ ᱫᱚ ᱵᱮᱥ ᱵᱟᱝ ᱦᱩᱭᱩᱜ ᱠᱟᱱᱟ ᱦᱚᱸᱜ ᱱᱚᱣᱟ ᱞᱟᱦᱟ ᱟᱵᱚ ᱵᱮᱥ ᱵᱟᱹᱲᱤᱡ ᱚᱱᱟ ᱵᱷᱮᱜᱟᱨ ᱪᱮᱫ ᱦᱩᱭᱩᱜ ᱛᱟᱵᱚᱱᱟ
ᱦᱳᱭ ᱦᱳᱭ ᱟᱹᱰᱤ ᱡᱚᱛᱷᱟᱛ ᱠᱟᱛᱷᱟ
ᱦᱮᱸ ᱜᱚᱝᱠᱮ
ᱦᱮᱸ ᱟᱥᱚᱞᱮ ᱪᱮᱫ ᱞᱤᱧ ᱞᱟᱹᱭᱟ ᱜᱚᱝᱠᱮ ᱡᱟᱦᱟᱸᱭ ᱩᱱᱠᱩ ᱦᱟᱸᱜ ᱚᱱᱮ ᱦᱩᱞ ᱢᱟᱦᱟ ᱞᱟᱥᱟᱲᱦᱮᱫ ᱛᱮ ᱡᱟᱦᱟᱸ ᱚᱨᱠᱮᱥᱴᱟᱨ ᱠᱚᱠᱚ ᱥᱟᱯᱲᱟᱣᱮᱫ ᱛᱟᱵᱚᱱᱟ ᱩᱱᱠᱩ ᱫᱚ ᱦᱟᱸᱜ ᱞᱟᱹᱭ ᱞᱮᱠᱷᱟᱱ ᱫᱚ ᱟᱞᱤᱧᱟᱜ ᱢᱚᱱᱮ ᱛᱮᱫᱚ ᱩᱱᱠᱩ ᱫᱚ ᱱᱚᱣᱟ ᱦᱩᱞ ᱪᱮᱫ ᱠᱟᱱᱟ ᱚᱱᱟᱜᱮ ᱵᱟᱝᱠᱚ ᱵᱟᱲᱟᱭᱟ ᱥᱮ ᱪᱮᱫ ᱪᱮᱫ ᱵᱤᱱ ᱢᱮᱱᱟ
ᱦᱮᱸ ᱜᱚᱝᱠᱮ ᱚᱱᱟ ᱢᱟ ᱠᱟᱛᱷᱟ ᱠᱟᱱ ᱜᱮ ᱪᱮᱫᱟᱜ ᱥᱮ ᱚᱨᱠᱮᱥᱴᱟᱨ ᱥᱮ ᱡᱟᱦᱟᱸ ᱯᱟᱛᱟ ᱯᱚᱨᱚᱵᱽ ᱠᱟᱛᱷᱟ ᱵᱮᱱ ᱞᱟᱹᱭᱮᱫᱟ ᱱᱚᱣᱟ ᱫᱚ ᱢᱮᱱ ᱜᱟᱱᱚᱜ-ᱟ ᱟᱵᱚ ᱫᱚ ᱢᱤᱫᱴᱟᱝ ᱨᱟᱹᱥ ᱠᱟᱹ ᱨᱮᱱᱟᱜ ᱡᱤᱱᱤᱥ ᱠᱟᱱ ᱛᱟᱵᱚᱱᱟ ᱦᱳᱭ ᱥᱮ
ᱦᱳᱭ ᱦᱳᱭ
ᱱᱚᱜ-ᱚᱭ ᱡᱟᱦᱟᱸ ᱦᱩᱞ ᱵᱚᱱ ᱢᱟᱱᱟᱣᱮᱫ ᱠᱟᱱᱟ ᱱᱚᱣᱟ ᱫᱚ ᱦᱩᱭᱩᱜ ᱠᱟᱱᱟ ᱱᱚᱣᱟ ᱫᱚ ᱨᱟᱹᱥᱠᱟᱹ ᱨᱮᱱᱟᱜ ᱡᱤᱱᱤᱥ ᱛᱚ ᱟᱨ ᱵᱟᱝ ᱢᱮᱱᱚ ᱚᱜ ᱠᱟᱱᱟ ᱥᱮ ᱴᱷᱤᱠ ᱥᱟᱺᱦᱤᱡ ᱫᱚ
ᱦᱳᱭ ᱦᱳᱭ ᱦᱳᱭ ᱡᱚᱛᱷᱟᱛ
ᱛᱟᱦᱚᱞᱮ ᱵᱟᱝ ᱨᱟᱹᱥᱠᱟᱹ ᱨᱮᱱᱟᱜ ᱡᱤᱱᱤᱥ ᱫᱚ ᱚᱱᱮ ᱮᱴᱟᱜ ᱨᱚᱠᱚᱢᱚᱜ ᱠᱟᱱᱟ ᱥᱮ ᱚᱸᱰᱮ ᱫᱚ ᱛᱤᱦᱤᱧ ᱞᱮᱠᱟᱱ ᱫᱤᱱ ᱨᱮᱫᱚ
ᱦᱳᱭ ᱦᱳᱭ ᱟᱨ ᱟᱸᱜ ᱟᱹᱰᱤ ᱢᱟᱱᱮ ᱚᱱᱠᱟ ᱦᱟᱸᱜ ᱟᱵᱚᱨᱮᱱ ᱵᱤᱨ ᱵᱟᱱᱴᱟ ᱥᱤᱫᱩ ᱠᱟᱹᱱᱩᱣᱟᱜ ᱢᱩᱨᱛᱤ ᱜᱮ ᱟᱭᱢᱟ ᱴᱚᱴᱷᱟᱨᱮ ᱧᱮᱞ ᱦᱩᱭ ᱟᱠᱟᱱᱟ ᱥᱮ᱾ ᱟᱭᱢᱟ ᱟᱹᱛᱩ ᱠᱚᱨᱮ ᱦᱚᱸ ᱧᱮᱞ ᱦᱩᱭ ᱟᱠᱟᱱᱟ ᱚᱱᱠᱟ ᱵᱮᱱᱟᱣ ᱵᱟᱲᱟ ᱟᱠᱟᱫ ᱜᱮᱭᱟ ᱠᱚ ᱛᱚᱵᱮ ᱟᱞᱤᱧᱟᱜ ᱟᱸᱡᱚᱢ ᱛᱮ ᱚᱱᱠᱟ ᱫᱚ ᱦᱟᱸᱜ ᱟᱭᱢᱟ ᱦᱩᱞᱜᱟᱹᱲᱤᱭᱟᱹ ᱥᱮ ᱥᱤᱫᱷᱩ ᱠᱟᱹᱱᱦᱩ ᱵᱚᱠᱚᱛ ᱛᱮᱫ ᱟᱨ ᱟᱸᱻ ᱢᱤᱥᱨᱟᱛ ᱛᱮᱫ ᱦᱚᱸᱠᱤᱱ ᱛᱟᱦᱮᱸ ᱠᱟᱱ ᱜᱮᱭᱟ ᱟᱫᱚ ᱚᱱᱠᱟ ᱡᱮ ᱩᱱᱠᱤᱱ ᱨᱮᱱ ᱵᱚᱠᱚᱛ ᱡᱟᱦᱟᱸᱭ ᱪᱟᱸᱫᱽ ᱵᱷᱟᱭᱨᱚᱵᱽ ᱟᱨ ᱩᱱᱠᱤᱱ ᱨᱮᱱ ᱢᱤᱥᱨᱟ ᱡᱟᱦᱟᱸᱭ ᱯᱷᱩᱞᱚ ᱡᱷᱟᱱᱚ ᱩᱱᱠᱩᱣᱟᱜ ᱚᱱᱠᱟ ᱱᱟᱜ ᱪᱤᱛᱟᱹᱨ ᱠᱤ ᱧᱮᱞ ᱵᱟᱲᱟ ᱟᱠᱟᱜᱼᱟ ᱡᱟᱦᱟᱸ ᱠᱚᱨᱮ ᱡᱮ᱾ ᱥᱤᱫᱩ ᱠᱟᱹᱱᱩ ᱞᱮᱠᱟ ᱚᱱᱠᱟ ᱢᱩᱨᱛᱤ ᱢᱮᱱᱟᱜᱼᱟ ᱢᱮᱱ ᱛᱮ᱾
ᱵᱟᱝᱜᱮ ᱜᱚᱝᱠᱮ ᱚᱱᱠᱟ ᱫᱚ ᱵᱟᱞᱤᱧ ᱧᱮᱞ ᱠᱟᱜᱼᱟ ᱟᱹᱞᱤᱧ ᱦᱚᱸ ᱚᱱᱠᱟᱜᱮ᱾ ᱪᱮᱫ ᱞᱤᱧ ᱞᱟᱹᱭ ᱟᱵᱮᱱᱟ ᱡᱟᱦᱟᱸ ᱜᱮᱞᱤᱧ ᱧᱮᱞ ᱟᱠᱟᱫ ᱱᱚᱣᱟ ᱥᱤᱫᱩ ᱠᱟᱹᱱᱩᱣᱟᱜ ᱪᱤᱛᱟᱹᱨ ᱜᱮᱞᱤᱧ ᱧᱮᱞ ᱟᱠᱟᱫᱟ ᱦᱳᱭ ᱥᱮ᱾ ᱥᱮ ᱟᱠᱤᱱ ᱨᱮᱱ ᱡᱟᱦᱟᱸᱭ ᱵᱚᱭᱦᱟ ᱠᱤᱱ ᱛᱟᱦᱮᱸ ᱠᱟᱱ ᱵᱟᱨᱭᱟ ᱪᱟᱸᱫᱽ ᱢᱩᱨᱢᱩ ᱥᱮ ᱵᱷᱳᱭᱨᱚᱵᱽ ᱢᱩᱨᱢᱩ ᱟᱨ ᱵᱟᱨᱭᱟ ᱢᱤᱥᱨᱟ ᱡᱟᱦᱟᱸᱭ ᱫᱚ ᱯᱷᱩᱞᱚ ᱢᱩᱨᱢᱩ ᱥᱮ ᱡᱷᱟᱱᱚ ᱢᱩᱨᱢᱩ ᱱᱩᱠᱤᱱᱟᱜ ᱦᱚᱸ ᱱᱚᱝᱠᱟ ᱚᱱᱠᱟ ᱮᱠᱴᱟ ᱪᱤᱛᱟᱹᱨ ᱫᱚ ᱵᱟᱝ ᱧᱮᱞ ᱵᱟᱲᱟ ᱦᱩᱭ ᱟᱠᱟᱱ ᱜᱮᱭᱟ ᱛᱚᱵᱮ ᱞᱤᱧ ᱟᱸᱡᱚᱢ ᱵᱟᱲᱟ ᱟᱠᱟᱫᱟ ᱠᱤᱪᱷᱩ ᱠᱤᱪᱷᱩ ᱜᱟᱱ ᱴᱚᱴᱷᱟ ᱠᱚᱨᱮ ᱫᱚ ᱯᱷᱩᱞᱚ ᱢᱩᱨᱢᱩ ᱦᱚ ᱡᱷᱟᱱᱚ ᱢᱩᱨᱢᱩ᱾ ᱡᱟᱦᱟᱸᱭ ᱫᱚ ᱥᱤᱫᱩ ᱠᱟᱹᱱᱩ ᱨᱮᱱ ᱢᱤᱥᱨᱟ ᱩᱱᱠᱤ ᱱᱟᱜ ᱫᱚ ᱠᱤᱪᱷᱩ᱾ ᱠᱟᱸᱴᱷ ᱴᱚᱴᱷᱟ ᱠᱚᱨᱮ ᱦᱮᱱᱟᱜ ᱛᱟᱹᱠᱤᱱ ᱜᱮᱭᱟ ᱚᱱᱠᱟ ᱪᱤᱛᱟᱹᱨ ᱠᱚ ᱢᱮᱱᱠᱷᱟᱱ ᱪᱟᱸᱫᱽ ᱵᱷᱳᱭᱨᱚᱵ ᱥᱮ ᱩᱱᱠᱩ ᱛᱟᱠᱤᱱᱟᱜ ᱫᱚ ᱚᱱᱠᱟ ᱪᱤᱛᱟᱹᱨ ᱵᱟᱝ ᱧᱮᱞ᱾ ᱦᱩᱭ ᱟᱠᱟᱱᱟ ᱦᱳᱭᱛᱚ ᱥᱟᱯᱲᱟᱣ ᱨᱮᱫᱚ ᱠᱤᱱ ᱛᱟᱦᱮᱸ ᱠᱟᱱᱟ ᱥᱤᱫᱩ ᱢᱩᱨᱢᱩ ᱠᱟᱹᱱᱩ ᱢᱩᱨᱢᱩ ᱚᱱᱟ ᱠᱷᱟᱹᱛᱤᱨ ᱜᱮ ᱵᱟᱝ ᱫᱚ᱾ ᱟᱠᱤᱱ ᱜᱮ ᱩᱱᱟᱹᱜ ᱮᱠᱴᱩ ᱫᱚ ᱵᱮᱥᱤ ᱟᱫᱚ ᱩᱱᱟᱹᱜ ᱴᱟᱜ ᱟᱞᱤᱧ ᱦᱚᱸ ᱱᱚᱣᱟ ᱥᱚᱢᱢᱚᱱᱫᱷᱮ ᱵᱟᱲᱟᱭ ᱵᱟᱱᱩᱜ ᱛᱟᱹᱞᱤᱧᱟ ᱥᱮ
ᱦᱩᱸ ᱦᱩᱸ ᱟᱫᱚ ᱟᱹᱞᱤᱧ ᱞᱤᱧ ᱢᱮᱱᱮᱫᱼᱟ ᱡᱮᱦᱮᱛᱩ ᱥᱤᱫᱷᱩ ᱟᱨ ᱠᱟᱹᱱᱦᱩ ᱢᱩᱨᱢᱩ ᱮᱸ ᱦᱩᱞ ᱫᱚᱠᱤᱱ ᱥᱟᱯᱲᱟᱣ ᱞᱮᱫ ᱜᱮᱭᱟᱹ ᱾ ᱛᱚᱵᱮ ᱡᱮᱦᱮᱛᱩ ᱟᱵᱚ᱾ ᱟᱸᱻ ᱥᱤᱫᱷᱩ ᱠᱟᱹᱱᱦᱩ ᱨᱮᱱ ᱵᱚᱠᱚᱛ ᱥᱮ ᱢᱤᱥᱨᱟᱛ ᱛᱮᱫ ᱟᱜ ᱧᱩᱛᱩᱢ ᱦᱚᱸ ᱡᱚᱠᱷᱚᱱ ᱟᱵᱚ ᱵᱚᱱ ᱧᱟᱢ ᱩᱛᱟᱹᱨ ᱟᱠᱟᱜᱼᱟ ᱥᱮ ᱯᱚᱛᱚᱵᱽ ᱠᱚᱨᱮ ᱦᱚᱸ ᱚᱱᱠᱟ ᱚᱞ ᱢᱮᱱᱟᱜ ᱜᱮᱭᱟ ᱛᱚᱵᱮ ᱟᱹᱞᱤᱧᱟᱜ ᱢᱮᱱᱛᱮ᱾ ᱛᱮᱫᱚ ᱡᱩᱫᱤ ᱚᱱᱠᱟ ᱦᱩᱭᱮᱱ ᱜᱮᱭᱟ ᱥᱮ ᱡᱟᱦᱟᱸ ᱴᱚᱴᱷᱟ ᱠᱚᱨᱮ ᱥᱤᱫᱩ ᱠᱟᱹᱱᱦᱩ ᱥᱟᱶᱛᱮ ᱟᱹᱠᱤᱱ ᱨᱮᱱ ᱵᱚᱠᱚᱛ ᱛᱮᱫ ᱥᱮ ᱢᱤᱥᱨᱟᱛ ᱡᱚᱛᱚ ᱦᱚᱲᱟᱜ ᱥᱟᱱᱟᱢ ᱦᱚᱲᱟᱜ ᱡᱩᱫᱤ ᱮᱸ ᱪᱤᱛᱟᱹᱨ ᱡᱩᱫᱤ ᱠᱚ ᱵᱮᱱᱟᱣ ᱠᱮᱭᱟ ᱛᱟᱦᱚᱞᱮ ᱫᱚ ᱟᱹᱰᱤ ᱱᱟᱯᱟᱭ ᱠᱚᱜ ᱠᱮᱭᱟ ᱟᱹᱞᱤᱧᱟᱜ ᱢᱚᱱᱮ ᱛᱮᱫᱚ
ᱦᱳᱭ ᱜᱚᱝᱠᱮ ᱚᱱᱟ ᱦᱚᱸ ᱟᱹᱰᱤ ᱡᱚᱛᱷᱟᱛ ᱠᱟᱛᱷᱟ᱾ ᱡᱚᱛᱷᱟᱛ ᱜᱮᱵᱮᱱ ᱢᱮᱱ ᱟᱠᱟᱫᱼᱟ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱼᱟ ᱚᱱᱟ ᱦᱚᱸ᱾ ᱠᱤᱱᱛᱩ ᱥᱟᱱᱟᱢ ᱦᱚᱲ ᱛᱚ ᱟᱨ ᱟᱵᱮᱱ ᱞᱮᱠᱟ ᱥᱮ ᱟᱞᱤᱧ ᱞᱮᱠᱟ ᱛᱚ ᱟᱨ ᱢᱚᱱᱮ᱾ ᱥᱮ ᱪᱤᱱᱛᱟᱹ ᱛᱚ ᱟᱨ ᱵᱟᱱᱩᱜ ᱟᱥᱮ ᱥᱟᱱᱟᱢ ᱦᱚᱲᱟᱜ ᱢᱚᱱᱮ ᱠᱚᱫᱚ ᱵᱟᱝ ᱥᱚᱢᱟᱱ ᱛᱟᱵᱚᱱᱟ ᱥᱮ
ᱦᱳᱭ ᱦᱳᱭ ᱚᱱᱟ ᱦᱚᱸ
ᱟᱵᱮᱱ ᱡᱟᱦᱟᱸ ᱞᱮᱠᱟ ᱵᱮᱱ ᱢᱚᱱᱮᱭᱮᱫᱼᱟ ᱚᱱᱠᱟ ᱥᱟᱱᱟᱢ ᱦᱚᱲ ᱠᱚ ᱢᱚᱱᱮᱭᱟ ᱦᱮᱸ ᱛᱟᱦᱚᱞᱮ ᱴᱷᱤᱠ ᱜᱮᱭᱟ ᱚᱱᱟ ᱢᱟ ᱱᱟᱯᱟᱭ ᱠᱟᱛᱷᱟ ᱠᱟᱱ ᱵᱚᱭᱦᱟ ᱢᱤᱥᱨᱟᱛ ᱛᱟᱠᱚ ᱥᱟᱱᱟᱢ ᱦᱩᱞᱜᱟᱹᱨᱤᱭᱟ ᱢᱤᱫᱥᱟᱶ ᱛᱮᱠᱚ ᱛᱟᱦᱮᱱᱟ᱾
ᱦᱳᱭ ᱦᱳᱭ ᱦᱳᱭ᱾
ᱟᱫᱚ ᱚᱱᱮ ᱚᱱᱟᱜᱮ ᱟᱹᱞᱤᱧ ᱦᱚᱸᱛᱚ ᱩᱱᱟᱹᱜ ᱮᱠᱴᱟ ᱫᱚ ᱵᱟᱹᱞᱤᱧ ᱵᱟᱲᱟᱭᱟ ᱥᱮ ᱚᱱᱟ ᱫᱤᱠ ᱫᱤᱭᱮ ᱫᱚ
ᱦᱳᱭ ᱦᱳᱭ᱾
ᱦᱩᱸ
ᱟᱨ ᱛᱟᱦᱟᱞᱮ
ᱦᱮᱸ ᱜᱚᱝᱠ
ᱚᱱᱠᱟ ᱟᱨ ᱛᱟᱦᱚᱞᱮ ᱚᱱᱠᱟ ᱫᱚ ᱟᱞᱮᱥᱮᱱ ᱢᱟ ᱱᱚᱜᱼᱚᱭ ᱫᱟᱜ ᱧᱩᱨᱩᱜ ᱠᱟᱱ ᱫᱚ ᱛᱟᱦᱚᱞᱮ ᱟᱯᱮᱥᱮᱱ ᱫᱚ ᱪᱮᱫ ᱞᱮᱠᱟ ᱫᱟᱜ ᱠᱚ ᱧᱩᱨ ᱵᱟᱲᱟᱜ
ᱳᱦᱳᱭ ᱜᱚᱝᱠᱮ ᱫᱟᱜ ᱫᱚ ᱪᱮᱫ ᱞᱤᱧ ᱞᱟᱹᱭᱟ ᱛᱤᱦᱤᱧ ᱜᱤ ᱟᱹᱰᱤ ᱫᱤᱱ ᱯᱚᱨᱮ ᱜᱮ ᱫᱟᱜ ᱟᱜ ᱞᱮᱭᱟᱭ᱾ ᱡᱩᱛ ᱜᱮ ᱵᱩᱡᱽ ᱱᱟ ᱟᱯᱮᱥᱮᱫ ᱜᱮ ᱪᱮᱫ ᱞᱮᱠᱟ ᱛᱤᱱᱟᱹᱜ ᱜᱟᱱᱮ ᱫᱟᱜ ᱠᱮᱫ ᱱᱚᱛᱮ ᱫᱚ ᱩᱱᱟᱹᱜ ᱚᱱᱠᱟ ᱫᱚ ᱵᱟᱭ ᱫᱟᱜ ᱟᱠᱟᱫᱟ᱾ ᱪᱮᱫ ᱞᱮᱠᱟᱭ ᱫᱟᱜ ᱵᱟᱲᱟ ᱠᱮᱫᱟ ᱛᱷᱟᱞᱮ ᱟᱯᱮ ᱚᱱᱛᱮ ᱜᱮ?
ᱦᱚᱸ ᱟᱞᱮᱥᱮᱱ ᱦᱟᱸᱜ ᱚᱱᱠᱟ ᱫᱚ ᱦᱚᱞᱟ ᱢᱟᱫᱷᱮᱨ ᱫᱚ ᱦᱟᱸᱜ ᱚᱱᱠᱟ ᱫᱚ ᱡᱳᱨ ᱫᱚ ᱵᱟᱭ ᱫᱟᱜ ᱠᱟᱜᱼᱟ᱾ ᱛᱚᱵᱮ ᱛᱮᱦᱮᱧ ᱫᱚ ᱠᱟᱹᱴᱤᱡ ᱮ ᱫᱟᱜ ᱧᱚᱜ ᱠᱮᱫ ᱜᱮᱭᱟ ᱡᱟᱦᱟᱸ ᱫᱚ ᱚᱛ ᱠᱚᱦᱚᱸ ᱠᱟᱹᱴᱤᱡ ᱞᱚᱦᱚᱫ ᱜᱚᱫ ᱮᱱ ᱜᱮᱭᱟ᱾ ᱟᱫᱚ ᱫᱚᱢᱮ ᱡᱟᱫ ᱟᱨ ᱢᱮᱱ ᱫᱟᱹᱞᱤᱧ ᱫᱚᱢᱮ ᱩᱫᱜᱟᱹᱨ ᱠᱟᱱ ᱛᱟᱦᱮᱸᱱᱟ ᱛᱚ ᱟᱫᱚ ᱫᱟᱜ ᱧᱚᱸᱜ ᱠᱟᱫ ᱞᱮᱭᱟᱭ ᱠᱟᱹᱴᱤᱡ᱾ ᱨᱮᱭᱟᱲ ᱧᱚᱸᱜ ᱵᱩᱡᱷᱟᱹᱜ ᱠᱟᱱᱟ ᱛᱮᱦᱮᱧ ᱫᱚ, ᱦᱳᱭ ᱦᱳᱭ᱾
ᱚᱸᱠ, ᱛᱟᱦᱚᱞᱮ ᱜᱚᱝᱠᱮ ᱪᱟᱥ ᱟᱵᱟᱫ ᱫᱚ ᱚᱠᱟ ᱞᱮᱠᱟ ᱚᱱᱛᱮ ᱫᱚ?
ᱦᱮᱸ ᱭᱚ ᱪᱟᱥ ᱟᱵᱟᱫ
ᱢᱟᱱᱮ ᱪᱮᱫ ᱠᱚᱯᱮ ᱪᱟᱥᱟ ᱵᱮᱥᱤᱠ ᱛᱮ ᱠᱟᱹᱴᱤᱡ?
ᱦᱳᱭ ᱪᱟᱥ ᱠᱚᱫᱚ ᱦᱟᱸᱜ ᱚᱱᱠᱟ ᱫᱚ᱾ ᱦᱩᱲᱩ ᱟᱨ ᱱᱟᱱᱟ ᱦᱩᱱᱟᱹᱨ ᱥᱚᱵᱽᱡᱤ ᱠᱚᱜᱮ ᱦᱟᱸᱜ ᱨᱚᱦᱚᱭ ᱵᱟᱲᱟ ᱦᱩᱭᱩᱜᱼᱟᱹ ᱾ ᱚᱱᱟ ᱥᱚᱵᱽᱡᱤ ᱟᱨ ᱚᱝᱠᱟ ᱩᱱᱟᱹᱜ ᱚᱱᱟ ᱮᱴ ᱚᱱᱟ ᱵᱮᱜᱚᱨ ᱮᱴᱟᱜᱟᱜ ᱛᱮᱦᱚᱸ ᱚᱱᱠᱟ ᱫᱚ ᱵᱟᱝ ᱨᱚᱦᱚᱭ ᱵᱟᱲᱟ ᱦᱩᱭ ᱠᱟᱱᱟ
ᱦᱮᱸ ᱟᱪᱪᱷᱟ ᱦᱚᱸᱜᱼᱚᱭ ᱛᱚ᱾ ᱱᱚᱛᱮ ᱦᱚᱸ ᱚᱱᱠᱟ ᱟᱞᱮ ᱥᱮᱫ ᱦᱚᱸ ᱚᱱᱠᱟ ᱜᱮ ᱱᱤᱭᱟᱹ ᱥᱤᱡᱤᱱ ᱫᱚ ᱦᱩᱲᱩ ᱞᱮ ᱨᱚᱦᱚᱭ ᱜᱮᱭᱟ ᱟᱨ ᱟᱫᱟᱨᱥ ᱥᱤᱡᱤᱱ ᱫᱚ ᱥᱚᱵᱽᱡᱤ ᱫᱚ ᱚᱱᱠᱟ ᱫᱚ ᱵᱟᱝ ᱪᱟᱥᱚᱜ ᱜᱮᱭᱟ ᱚᱲᱟᱜ ᱡᱚᱢ ᱞᱮᱠᱟᱞᱮ ᱪᱟᱥ ᱵᱟᱲᱟᱭ ᱜᱮᱭᱟ᱾
ᱦᱚ ᱦᱩ᱾ ᱱᱟᱯᱟᱭ ᱠᱟᱛᱷᱟ ᱜᱮ᱾
ᱦᱮᱸ ᱛᱚ, ᱟᱪᱪᱷᱟ ᱜᱚᱝᱠᱮ ᱴᱷᱤᱠ ᱜᱮᱭᱟ ᱤᱱᱠᱟᱹ ᱜᱮᱞᱟᱝ ᱜᱟᱞᱢᱟᱨᱟᱜᱼᱟ ᱦᱳᱭᱥ